ᱦᱮᱞᱳ
ᱦᱮᱞᱳ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱤᱧᱟᱹᱜ ᱨᱚᱲ
ᱦᱮᱸ ᱜᱚᱝᱠᱮ ᱟᱸᱡᱚᱢᱚᱜ ᱠᱟᱱᱟ
ᱚ ᱛᱟᱦᱚᱞᱮ ᱪᱮᱫ ᱠᱚ ᱪᱤᱠᱟᱹ ᱵᱟᱲᱟᱟᱭ ᱦᱩᱭᱩᱜ ᱠᱟᱱᱟ
ᱜᱚᱝᱠᱮ ᱱᱚᱜᱼᱚᱭ ᱫᱟᱠᱟ ᱩᱛᱩ ᱠᱚ ᱤᱥᱤᱱ ᱵᱟᱲᱟ ᱠᱟᱛᱮᱜ ᱠᱟᱹᱴᱤᱡ ᱫᱩᱲᱩᱵ ᱵᱟᱲᱟ ᱦᱩᱭ ᱟᱠᱟᱱᱟ ᱟᱢ ᱫᱚ
ᱚ ᱤᱧ ᱦᱚᱸ ᱱᱚᱜᱼᱚᱭ ᱦᱮᱸ ᱜᱮ ᱫᱟᱠᱟ ᱠᱚ ᱪᱚᱸᱫᱟ ᱵᱟᱲᱟ ᱦᱩᱭ ᱟᱠᱟᱱᱟ ᱛᱟᱯᱚᱨᱮ ᱤᱥᱤᱱ ᱫᱚ ᱟᱹ ᱤᱥᱤᱱᱚᱜᱼᱟ ᱛᱟᱨᱯᱚᱨᱮ ᱤᱥᱤᱱ ᱟᱬᱜᱚ ᱠᱟᱛᱮᱫ ᱛᱟᱨᱯᱮ ᱦᱟᱸᱜ ᱡᱚᱢ ᱦᱩᱭᱩᱜᱼᱟ ᱦᱟᱸᱜ
ᱟᱪᱪᱷᱟ ᱟᱪᱪᱷᱟ
ᱦ ᱟᱨ ᱛᱟᱦᱚᱞᱮ ᱛᱤᱦᱤᱧ ᱤᱧ ᱪᱮᱫᱠᱟᱭ ᱫᱟᱜ ᱡᱟᱹᱲᱤ ᱪᱮᱫᱠᱟᱭᱢ ᱡᱚᱨᱚᱭ ᱠᱮᱫᱟ ᱵᱟᱭ ᱡᱚᱨᱚ ᱞᱮᱫᱟ ᱚᱱᱛᱮ ᱫᱚ
ᱫᱟᱜ ᱡᱟᱹᱲᱤ ᱜᱚᱝᱠᱮ ᱦᱮᱸ ᱜᱚᱝᱠᱮ ᱥᱮᱛᱟᱜ ᱠᱷᱚᱱ ᱜᱮ ᱫᱟᱜ ᱡᱟᱹᱲᱤ ᱫᱚᱭ ᱫᱟᱜ ᱡᱟᱹᱲᱤ ᱠᱟᱜ ᱜᱮᱭᱟ ᱦᱳᱭ ᱥᱮ
ᱦᱮᱸ
ᱛᱟᱨᱢᱟᱱᱮ ᱩᱱᱟᱹᱜ ᱡᱳᱨ ᱦᱚᱸ ᱵᱟᱝ ᱢᱤᱰᱤᱭᱟᱢ ᱥᱳ ᱦᱚᱭ ᱚᱱᱠᱟᱟᱜ ᱜᱮ ᱠᱚᱨᱟᱣᱮᱫ ᱠᱟᱱ ᱛᱟᱦᱮᱸᱫ
ᱚ ᱦᱮᱸ ᱛᱚ
ᱟᱯᱮᱱ ᱫᱚᱠᱚ ᱟᱯᱮᱱ ᱫᱚ ᱚᱠᱟ ᱞᱮᱠᱟ
ᱟᱞᱮ ᱥᱮᱫ ᱦᱚᱸ ᱛᱮᱦᱮᱧ ᱫᱚ ᱢᱟᱱᱮ ᱫᱟᱜ ᱫᱚᱭ ᱫᱟᱜ ᱠᱮᱫ ᱜᱮᱭᱟ ᱟᱹᱰᱤ ᱜᱷᱟᱹᱲᱤᱡ ᱫᱚ ᱵᱟᱝ ᱢᱟᱱᱮ ᱞᱟᱹᱭ ᱜᱟᱱᱚᱜᱼᱟ ᱢᱟᱱᱮ ᱡᱚᱨᱚ ᱫᱚᱭ ᱡᱚᱨᱚ ᱵᱟᱲᱟ ᱠᱮᱫ ᱜᱮᱭᱟ ᱟᱨᱠᱤ ᱢᱟᱱᱮ ᱢᱤᱫ ᱜᱷᱟᱹᱲᱤᱡ ᱟᱨᱠᱤ ᱢᱤᱫ ᱜᱷᱚᱱᱴᱟ ᱫᱚ ᱵᱷᱟᱹᱜᱤ ᱜᱮ ᱡᱚᱨᱚ ᱠᱮᱫᱟᱭ ᱟᱫᱚ ᱯᱷᱟᱸᱠᱟ ᱠᱮᱫᱟᱭ ᱫᱚᱢᱮ ᱥᱤᱛᱩᱝ ᱠᱮᱫᱟᱭ ᱟᱫᱚ
ᱚ ᱟᱫᱚ ᱜᱚᱢᱠᱮ ᱢᱮᱱᱮᱫ ᱛᱟᱦᱮᱧ ᱡᱮ ᱦᱟᱱᱮ ᱢᱤᱫ ᱫᱤᱱ ᱡᱮ ᱢᱮᱛᱟ ᱫᱤᱧᱟ ᱡᱮ ᱠᱩᱲᱤ ᱜᱤᱫᱽᱨᱟᱹ ᱧᱮᱞ ᱦᱳᱭ ᱥᱮ
ᱦᱮᱸ ᱦᱮᱸ,
ᱚᱻ ᱩᱱᱠᱩ ᱚᱲᱟᱜ ᱦᱚᱲ ᱠᱚ ᱠᱟᱛᱷᱟ ᱩᱱᱠᱩᱧ ᱜᱟᱞᱢᱟᱨᱟᱣ ᱠᱮᱫ ᱠᱚᱣᱟ ᱟᱫᱚ ᱠᱚ ᱢᱮᱱ ᱠᱮᱫᱟ ᱦᱳᱭ ᱟᱞᱮ ᱦᱚᱸᱞᱮ ᱮᱢᱚᱜᱼᱟ᱾ ᱠᱚᱲᱤ ᱜᱤᱫᱽᱨᱟᱹ ᱵᱩᱡᱷᱫᱟᱢ,
ᱦᱮᱸ ᱦᱮᱸ,
ᱚ ᱠᱩᱥᱤ ᱥᱟᱨᱤ ᱠᱟᱱᱟ ᱦᱳᱭᱥᱮ᱾
ᱟᱪᱪᱷᱟ ᱟᱪᱪᱷᱟ᱾ ᱟᱨ ᱛᱟᱦᱚᱞᱮ ᱢᱟᱱᱮ ᱛᱤᱥ ᱠᱚᱛᱮᱞᱮ ᱪᱟᱞᱟᱜᱼᱟ ᱚᱱᱟ ᱠᱚ ᱠᱟᱛᱷᱟ ᱠᱚᱢ ᱞᱮᱭ ᱛᱚ ᱠᱷᱟᱱ ᱫᱚ ᱱᱟᱯᱟᱭ ᱠᱚᱜᱼᱟ᱾
ᱩᱱᱠᱩ ᱫᱚᱠᱚ ᱢᱮᱱ ᱠᱟᱫᱟ ᱦᱳᱭᱥᱮ ᱡᱮ ᱡᱚᱠᱷᱚᱱ ᱜᱮ ᱠᱚᱲᱟ ᱜᱤᱫᱽᱨᱟᱹ ᱠᱚ ᱢᱮᱱᱟ ᱚᱱᱛᱮ ᱛᱚᱠᱷᱚᱱ ᱜᱮ ᱟᱞᱮ ᱫᱚᱞᱮ, ᱨᱟᱡᱤ ᱟ ᱥᱮ ᱨᱮᱰᱤ ᱠᱚᱜᱼᱟ ᱞᱮ,
ᱟᱪᱪᱷᱟ ᱟᱪᱪᱷᱟ,
ᱦᱳᱭ,
ᱛᱟᱦᱚᱞᱮ ᱞᱚᱜᱚᱱ ᱫᱚ ᱞᱚᱜᱚᱱ ᱜᱮᱞᱮ ᱪᱟᱞᱟᱣ ᱜᱚᱫᱚᱜ ᱛᱟᱦᱞᱮ ᱤᱧᱦᱚ ᱚᱲᱟᱜ ᱠᱚᱨᱮᱧ ᱥᱟᱢᱴᱟᱣ ᱥᱟᱹᱛ ᱵᱟᱲᱟ ᱜᱚᱫᱚᱜᱼᱟ ᱛᱟᱨᱯᱚᱨᱮ ᱠᱟᱹᱴᱤᱡ ᱤᱧ ᱠᱩᱢᱟᱹᱝ ᱤᱧ ᱠᱟᱠᱟ ᱛᱟᱠᱚ ᱦᱟᱸᱜ ᱤᱧ ᱞᱟᱹ ᱟᱠᱚ ᱠᱚ ᱩᱱᱠᱩ ᱦᱚᱸ ᱢᱟᱱᱮ ᱥᱟᱺᱜᱤᱧ ᱧᱚᱜ ᱜᱮᱭᱟ ᱠᱚ ᱩᱱᱠᱩ ᱠᱚ ᱦᱤᱡᱩᱜ ᱟᱠᱚ ᱟᱞᱮ ᱴᱷᱮᱱ ᱛᱟᱨᱯᱚᱨᱮ ᱦᱟᱸᱜ, ᱱᱤᱭᱟᱹ ᱥᱚᱯᱛᱟᱦᱚ ᱛᱮᱜᱮᱞᱮ ᱦᱟᱸᱜ ᱞᱮ ᱪᱟᱞᱟᱣ ᱜᱚᱫᱚᱜᱼᱟ ᱦᱟᱜ ᱚᱱᱠᱟ ᱢᱮᱛᱟ ᱠᱚᱢ ᱦᱟᱸᱜ ᱦᱮᱡ ᱜᱚᱫᱚᱜ ᱟᱠᱚ ᱞᱚᱜᱚᱱ ᱜᱮ᱾
ᱦᱳᱭ ᱦᱳᱭ ᱦᱳᱭ ᱡᱦᱚᱛᱚ ᱜᱟᱞᱢᱟᱨᱟᱣ ᱠᱚ ᱦᱩᱭ ᱟᱠᱟᱱᱟ ᱩᱱᱠᱩ ᱦᱚᱸᱠᱚ ᱨᱟᱡᱤ ᱟᱠᱟᱱᱟ ᱛᱚ ᱟᱠᱚᱨᱮᱱ ᱢᱟᱢᱟ ᱦᱟᱛᱚᱢ ᱛᱟᱠᱚ ᱦᱚᱛᱚ ᱢᱮᱛᱟ ᱠᱚᱣᱟ ᱦᱳᱭᱥᱮ ᱠᱩᱲᱤ ᱜᱤᱫᱽᱨᱟᱹ ᱦᱚᱸ ᱟᱢᱟᱝ ᱯᱷᱳᱴᱳᱧ ᱩᱫᱩᱜ ᱠᱟᱫᱮᱭᱟ ᱵᱩᱡᱽᱫᱟᱢ,
ᱟᱪᱪᱷᱟ ᱟᱪᱪᱷᱟ ᱛᱟᱞᱦᱮ, ᱛᱟᱦᱚᱞᱮ ᱠᱩᱥᱤ ᱠᱟᱱᱟᱭ ᱥᱮ ᱵᱟᱭ ᱠᱩᱥᱤᱭ ᱠᱟᱱᱟᱭ?
ᱦᱮᱸ ᱜᱚᱝᱠᱮ ᱠᱩᱥᱤᱭᱟᱠᱟᱱ ᱫᱚ ᱟᱹᱰᱤ ᱠᱩᱥᱤᱭ ᱠᱟᱱᱟ ᱢᱟᱹᱭ ᱵᱤᱴᱤ ᱫᱚ᱾
ᱟᱪᱪᱷᱟ ᱟᱪᱪᱷᱟ᱾
ᱟᱢᱦᱚ ᱚᱱᱟ ᱯᱷᱳᱴᱳᱧ ᱠᱚᱞᱟᱢ ᱠᱦᱟᱱ ᱠᱩᱲᱤ ᱜᱤᱫᱨᱟᱹ ᱟᱜ ᱵᱩᱡᱽᱫᱟᱢ ᱡᱮ ᱟᱢ ᱧᱮᱞ ᱞᱮ ᱠᱷᱟᱱ
ᱦᱮᱸ ᱟᱪᱪᱷᱟ ᱟᱪᱪᱷᱟ ᱧᱮᱞ ᱛᱟᱭᱟ ᱛᱟᱦᱚᱞᱮ᱾ ᱟᱫᱚ ᱥᱮᱭ ᱧᱮᱞ ᱦᱟᱸᱜ ᱞᱮ ᱪᱟᱞᱟᱜ ᱠᱟᱱᱟ ᱛᱟᱦᱚᱞᱮ ᱚᱱᱟ ᱞᱟᱦᱟ ᱨᱮ ᱦᱟᱸᱜ ᱠᱩᱞ ᱫᱚ ᱠᱩᱞᱤᱧ ᱢᱮ᱾ ᱥᱮ ᱧᱮᱞ ᱦᱚᱸᱧ ᱧᱮᱞᱮᱭᱟ᱾
ᱧᱮᱞ ᱞᱟᱦᱟ ᱠᱟᱭ ᱢᱮ ᱦᱳᱭᱥᱮ ᱮᱵᱟᱨ ᱛᱚ ᱟᱹᱵᱤᱱ ᱵᱤᱱ ᱥᱚᱝᱥᱟᱨᱟ᱾ ᱦᱩᱭᱥᱮ ᱮᱵᱟᱨ ᱟᱵᱤᱱ ᱛᱚ ᱨᱟᱡᱤ ᱫᱚᱨᱠᱟᱨᱚ ᱵᱟᱝ ᱟᱵᱤᱱᱛᱚ ᱠᱩᱥᱤ ᱠᱚ ᱠᱩᱥᱟᱹᱞ ᱠᱚ ᱫᱚᱨᱠᱟᱨ ᱵᱟᱝ?
ᱦᱳᱭ ᱚᱱᱟ ᱫᱚ ᱠᱟᱛᱷᱟ ᱠᱟᱱ ᱜᱮᱭᱟ ᱠᱩᱥᱤ ᱠᱩᱥᱟᱹᱞ ᱱᱮᱛᱟᱨ ᱫᱚ, ᱠᱩᱲᱤ ᱜᱤᱫᱽᱨᱟᱹ ᱠᱚᱲᱟ ᱜᱤᱫᱽᱨᱟᱹ ᱠᱚᱣᱟᱜ ᱢᱟᱱᱮ ᱠᱟᱛᱷᱟ ᱠᱚ ᱟᱨᱠᱤ ᱢᱟᱱᱮ ᱵᱟᱝ ᱱᱮᱛᱟᱨ ᱫᱚ ᱧᱮᱞ ᱢᱮ ᱵᱟᱝ ᱯᱚᱴᱟᱜ ᱠᱟᱱ ᱛᱟᱠᱚᱣᱟ ᱥᱮ ᱚᱱᱟ ᱠᱷᱟᱹᱛᱤᱨ ᱵᱟᱯᱞᱟ ᱞᱟᱦᱟ ᱨᱮᱫᱚ ᱢᱟᱱᱮ ᱠᱟᱛᱷᱟ ᱠᱚᱫᱚ ᱟᱨᱠᱤ ᱫᱚᱨᱠᱟᱨ ᱜᱮᱥᱮ᱾
ᱦᱳᱭ ᱦᱳᱭ ᱦᱳᱭ ᱮᱵᱟᱨ ᱢᱟᱛᱚ ᱱᱮᱛᱟᱨ ᱢᱟᱛᱚ ᱟᱞᱮ ᱚᱱᱛᱮ ᱢᱟ ᱢᱤᱫᱴᱟᱝ ᱜᱷᱚᱴᱚᱱᱟ ᱠᱚ ᱜᱷᱚᱴᱟᱣ ᱟᱠᱟᱱᱟ᱾ ᱦᱮᱸ ᱵᱟᱨ ᱯᱮᱭᱟ ᱫᱚ, ᱛᱟᱨᱢᱟᱱᱮ ᱱᱚᱝᱠᱟ ᱟᱞᱮ ᱦᱚᱞᱮ ᱛᱟᱨᱢᱟᱱᱮ ᱤᱧ ᱜᱮ ᱨᱟᱭᱵᱟᱨ ᱫᱩᱧ ᱨᱟᱭᱵᱟᱨ ᱞᱮᱱ ᱜᱮᱭᱟ᱾ ᱛᱟᱞᱦᱮ ᱱᱚᱝᱠᱟ ᱠᱩᱲᱤ ᱜᱤᱫᱽᱨᱟᱹ ᱢᱤᱫᱴᱟᱝ ᱠᱟᱠᱟ ᱞᱟᱹᱜᱤᱫ ᱧᱮᱞ ᱦᱩᱭ ᱞᱮᱱ ᱜᱮᱭᱟ ᱫᱤᱭᱮ ᱠᱟᱠᱟ ᱦᱚ ᱩᱱᱤ ᱠᱩᱲᱤ ᱜᱤᱫᱽᱨᱟᱹ ᱯᱷᱳᱴᱳ ᱠᱚ ᱩᱫᱩᱜ ᱦᱩᱭ ᱞᱮᱱ ᱜᱮᱭᱟ ᱟᱨ ᱠᱩᱲᱤ ᱜᱤᱫᱽᱨᱟᱹ ᱦᱚ ᱠᱟᱠᱟ ᱣᱟᱜ ᱯᱷᱳᱴᱳ ᱠᱚ ᱩᱫᱩᱜ ᱦᱩᱭ ᱞᱮᱱ ᱜᱮᱭᱟ, ᱟᱫᱚ ᱵᱟᱱᱟ ᱦᱚᱲ ᱠᱤᱱ ᱠᱩᱥᱤ ᱠᱩᱥᱩᱞ ᱞᱮᱱ ᱜᱮᱭᱟ᱾ ᱮᱵᱟᱨ ᱡᱚᱢ ᱧᱩ ᱠᱚ ᱱᱮᱰᱟ ᱞᱮᱫ ᱜᱮᱭᱟ ᱠᱟᱠᱟ ᱛᱟᱠᱚ ᱦᱚᱭᱥᱮ ᱫᱤᱭᱮ ᱱᱚᱝᱠᱟ ᱠᱩᱲᱤ ᱜᱤᱫᱨᱟᱹ ᱴᱷᱮᱱ ᱠᱚ ᱪᱟᱞᱟᱣ ᱞᱮᱱᱟ, ᱫᱤᱭᱮ ᱡᱚᱢ ᱧᱩ ᱦᱩᱭᱮᱱ ᱛᱟᱠᱚᱣᱟ ᱠᱩᱲᱤ ᱜᱤᱫᱽᱨᱟᱹ ᱠᱚᱲᱟ ᱜᱤᱫᱽᱨᱟᱹ ᱦᱩᱭᱮᱱ ᱛᱟ ᱢᱟᱱᱮ ᱠᱚᱲᱟ ᱫᱚᱠᱚ ᱠᱚ ᱪᱟᱞᱟᱣ ᱟᱠᱟᱱᱟ, ᱡᱚᱢ ᱧᱩ ᱦᱩᱭ ᱠᱟᱛᱮᱜ, ᱫᱤᱭᱮ ᱛᱟᱨᱯᱚᱨ ᱫᱤᱱ ᱢᱤᱫᱴᱟᱝ ᱥᱟᱵ ᱠᱟᱛᱮᱜ ᱟᱵᱟᱨ ᱠᱩᱲᱤᱫᱨᱟᱹ ᱠᱚ ᱦᱮᱡ ᱟᱠᱟᱱᱟ ᱦᱳᱭᱥᱮ᱾ ᱮᱵᱟᱨ ᱡᱟᱦᱟᱸ ᱠᱚ ᱟᱵᱚᱣᱟᱜ ᱟᱹᱨᱤᱪᱟᱞᱤ ᱠᱚ ᱦᱮᱱᱟᱜ ᱛᱟᱵᱚᱱᱟ ᱥᱚᱵ ᱠᱚᱨᱟᱣ ᱠᱟᱛᱮᱜ ᱫᱤᱭᱮ ᱢᱤᱫᱴᱟᱝ ᱵᱟᱯᱞᱟ ᱨᱮᱱᱟᱜ ᱢᱤᱫᱴᱟᱝ ᱫᱤᱱ ᱠᱚ ᱥᱮ ᱢᱤᱫᱴᱟᱝ ᱱᱮᱰᱟ ᱠᱚ ᱱᱮᱰᱟ ᱠᱮᱫᱟ ᱫᱤᱱ ᱫᱚ, ᱠᱚ ᱢᱮᱱ ᱠᱮᱫᱟ ᱡᱮ ᱱᱤᱱᱟᱹᱜ ᱢᱟᱹᱦᱤᱛ ᱨᱮ ᱟᱵᱚ ᱵᱚᱱ ᱵᱟᱯᱞᱟᱜᱼᱟ ᱦᱳᱭᱥᱮ ᱫᱤᱭᱮ ᱢᱟᱹᱦᱤᱛ ᱥᱮᱴᱮᱨᱚᱜ ᱠᱟᱱᱟ ᱱᱚᱛᱮ ᱠᱟᱠᱟ ᱛᱟᱠᱚ ᱠᱚ ᱥᱟᱹᱛ ᱥᱟᱯᱲᱟᱜ ᱠᱟᱱᱟ ᱦᱳᱭ ᱥᱮ ᱡᱮ ᱱᱚᱝᱠᱟ ᱱᱚᱝᱠᱟ ᱛᱟᱦᱞᱮ ᱵᱟᱹᱵᱩ ᱵᱚᱱ ᱵᱟᱯᱞᱟᱭᱮᱭᱟ ᱠᱟᱠᱟ ᱛᱟᱠᱚ ᱠᱚ ᱨᱮᱱ ᱡᱟᱦᱟᱸᱭ ᱟᱡ ᱭᱩ ᱵᱟᱵᱟ ᱢᱮᱱᱟᱜ ᱠᱤᱱᱟᱹ ᱩᱱᱠᱩ ᱠᱚ ᱜᱟᱞᱢᱟᱨᱟᱜ ᱠᱟᱱᱟ ᱠᱟᱠᱟ ᱦᱚᱸ ᱫᱚᱢᱮ ᱨᱟᱹᱥᱠᱟᱹ ᱨᱮ ᱢᱮᱱᱟᱭᱟ ᱮᱵᱟᱨ ᱚᱲᱟᱜ ᱦᱚᱲ ᱦᱚᱸ ᱫᱚᱢᱮ ᱨᱟᱹᱥᱠᱟᱹ ᱨᱮ ᱢᱮᱱᱟᱜ ᱠᱚᱣᱟ ᱫᱤᱭᱮ ᱱᱚᱝᱠᱟ ᱵᱟᱯᱞᱟ ᱡᱚᱠᱷᱚᱱ ᱱᱮᱰᱟ ᱫᱤᱱ ᱦᱮᱡ ᱮᱱ ᱠᱷᱟᱱ ᱠᱩᱲᱤ ᱜᱤᱫᱨᱟᱹ ᱢᱟ ᱟᱺᱜᱤᱨ ᱪᱟᱞᱟᱣ ᱮᱱᱟᱭ ᱮᱴᱟᱜ ᱦᱚᱲ ᱥᱟᱶᱛᱮ
ᱚ ᱦᱮᱸ ᱛᱚ ᱟᱨ ᱱᱮᱛᱟᱨ ᱫᱚ ᱚᱱᱠᱟ ᱜᱮᱛᱚ ᱵᱤᱥᱤ ᱧᱮᱞᱚᱜ ᱠᱟᱱᱟ ᱡᱮ ᱵᱟᱯᱞᱟ ᱨᱮᱦᱚᱸ ᱠᱚ ᱫᱟᱹᱲ ᱫᱟ ᱟᱫᱚ ᱚᱱᱟ ᱠᱷᱟᱹᱛᱤᱨ ᱜᱮ ᱟᱹᱞᱤᱧ ᱦᱚᱸ ᱞᱟᱦᱟ ᱨᱮᱜᱮ ᱟᱨᱠᱤ ᱠᱟᱛᱷᱟ ᱵᱟᱛᱨᱟ ᱞᱤᱧ ᱤᱭᱟᱹ ᱞᱮᱠᱷᱟᱱ ᱫᱚ ᱵᱷᱟᱹᱜᱤ ᱠᱚᱜᱼᱟ ᱥᱮ
ᱦᱳᱭ ᱦᱳᱭ ᱦᱳᱭ ᱦᱳᱭ ᱚᱱᱟᱢᱟ ᱠᱟᱛᱷᱟ ᱠᱟᱱ ᱜᱮ, ᱮᱵᱟᱨ ᱞᱟᱦᱟ ᱞᱟᱦᱟ ᱡᱩᱫᱤ ᱠᱟᱛᱷᱟ ᱵᱟᱨᱛᱨᱟ ᱡᱩᱫᱤ ᱛᱚᱞ ᱛᱚᱯᱚᱞ ᱞᱮᱱᱠᱷᱟᱱ ᱛᱚ ᱟᱫᱚ ᱞᱟᱹᱭ ᱛᱚ ᱵᱟᱠᱚ ᱫᱟᱲᱮᱭᱟᱜᱼᱟ ᱡᱮ ᱦᱮᱸ ᱠᱚᱲᱟ ᱜᱤᱫᱽᱨᱟᱹ ᱵᱟᱹᱲᱤᱡᱟᱭ ᱥᱮ ᱱᱚᱝᱠᱟ ᱥᱮ ᱩᱝᱠᱩ ᱚᱲᱟᱜ ᱦᱚᱲ ᱠᱚ ᱠᱷᱟᱨᱟᱯᱟ ᱦᱳᱭ ᱥᱮ
ᱦᱳᱭ ᱦᱳᱭ ᱦᱳᱭ, ᱚᱱᱟ ᱫᱚ ᱠᱟᱛᱷᱟ ᱠᱟᱱ ᱜᱮᱭᱟ ᱛᱟᱦᱞᱮ ᱚᱱᱟᱜᱮ ᱦᱟᱸᱜ ᱠᱩᱥᱤ ᱠᱩᱥᱟᱹᱞ ᱨᱮᱱᱟᱜ ᱵᱮᱯᱟᱨ ᱢᱮᱱᱟᱜᱼᱟ ᱱᱮᱛᱟᱨ ᱫᱚ ᱵᱩᱦᱩ ᱤᱭᱟᱹ ᱛᱟᱦᱚᱞᱮ ᱟᱨ ᱡᱩᱫᱤ ᱠᱩᱥᱤ ᱠᱩᱥᱟᱹᱞ ᱢᱮᱱᱟᱜ ᱛᱟᱭ ᱠᱷᱟᱱ ᱫᱚ ᱴᱷᱤᱠ ᱜᱮᱭᱟ ᱟᱨ ᱡᱩᱫᱤ ᱵᱟᱭ ᱠᱩᱥᱤᱜ ᱠᱷᱟᱱ ᱫᱚ ᱟᱫᱚ ᱪᱮᱫ ᱮᱢ ᱪᱤᱠᱟᱹ ᱫᱟᱲᱮᱭᱟᱜᱼᱟ ᱚᱱᱟ ᱫᱚ ᱱᱤᱡᱮ ᱛᱮᱫᱚ ᱠᱚᱨᱟᱨ ᱠᱤᱪᱷᱩ ᱵᱟᱹᱱᱩᱜᱼᱟ ᱪᱮᱫ ᱦᱚᱸ ᱛᱟᱦᱞᱮ ᱚᱱᱟ ᱜᱮ ᱦᱟᱸᱜ ᱛᱟᱦᱞᱮ ᱢᱤᱫ ᱫᱤᱱ ᱛᱟᱦᱞᱮ ᱜᱚᱞᱯᱷᱚ ᱦᱚᱪᱚ ᱞᱤᱧ ᱵᱤᱱ ᱦᱮᱸ ᱥᱮ
ᱦᱳᱭ ᱦᱳᱭ ᱮᱠᱫᱚᱢ ᱟᱞᱮ ᱦᱚᱞᱤᱧ ᱪᱮᱥᱴᱟ ᱫᱟ ᱡᱟᱛᱮ ᱠᱚ ᱠᱩᱥᱤᱜ ᱢᱟ ᱡᱟᱛᱮ ᱠᱩᱲᱤ ᱜᱤᱫᱽᱨᱟᱹ ᱵᱮᱼᱵᱟᱹᱲᱤᱡ ᱠᱟᱹᱢᱤ ᱠᱚ ᱵᱟᱭ ᱠᱚᱨᱟᱣ ᱢᱟ ᱟᱥᱟᱜ ᱠᱟᱱᱟᱞᱤᱧ ᱚᱝᱠᱟ ᱜᱮ ᱡᱮ ᱵᱟᱭ ᱠᱚᱨᱟᱣᱟ ᱢᱮᱱᱛᱮ ᱦᱳᱭ ᱥᱮ ᱡᱮ ᱦᱩᱰᱤᱧ ᱠᱷᱚᱱ ᱞᱤᱧ ᱧᱮᱞ ᱦᱟᱨᱟ ᱠᱟᱫᱮᱭᱟ ᱛᱚ
ᱦᱮᱸ ᱦᱮᱸ
ᱟᱫᱚ ᱟᱥᱟ ᱠᱚᱨᱤ ᱚᱝᱠᱟ ᱫᱚ ᱵᱟᱭ ᱫᱚ ᱵᱟᱭ ᱠᱚᱨᱟᱣᱟ ᱮᱵᱟᱨ ᱫᱚ ᱡᱮᱦᱮᱛᱩ ᱩᱱᱤ ᱦᱚᱸ ᱟᱫᱚ ᱵᱚᱭᱚᱥ ᱠᱚᱫᱚ ᱵᱟᱝ ᱵᱤᱞᱚᱢ ᱪᱟᱵᱟᱜ ᱠᱟᱱ ᱛᱟᱭᱟ ᱠᱷᱟᱱ ᱟᱫᱚ ᱪᱮᱫ ᱢᱮᱱ ᱠᱟᱫᱟᱭ ᱥᱮ ᱩᱱᱤᱭᱟᱜ ᱢᱚᱱᱮ ᱨᱮ ᱚᱠᱚᱭ ᱚᱠᱚᱭ ᱢᱮᱱᱟᱜ ᱠᱚᱣᱟ ᱵᱟᱝ ᱚᱱᱟ ᱛᱚ ᱟᱞᱮ ᱵᱟᱞᱮ ᱵᱟᱰᱟᱭᱟ ᱮᱵᱟᱨ ᱨᱚᱯᱚᱲ ᱵᱤᱱ ᱢᱤᱫ ᱪᱟᱸᱫᱚ ᱞᱮᱠᱟ ᱨᱚᱯᱚᱲ ᱵᱤᱱ ᱧᱟᱯᱟᱢ ᱵᱟᱲᱟ ᱠᱟᱛᱮᱫ ᱡᱚᱢ ᱧᱩ ᱵᱟᱲᱟ ᱠᱟᱛᱮᱫ ᱢᱤᱫ ᱪᱟᱸᱫᱚ ᱞᱮᱠᱟ ᱟᱵᱤᱱ ᱜᱟᱞᱢᱟᱨᱟᱣ ᱵᱤᱱ ᱟᱵᱤᱱ ᱛᱟᱞᱟ ᱨᱮ ᱦᱳᱭ ᱥᱮ ᱡᱮ ᱢᱤᱫᱴᱟᱝ ᱵᱩᱡ ᱥᱩᱡ ᱟᱵᱤᱱ ᱛᱟᱞᱟ ᱨᱮ ᱟᱹᱜᱩᱭ ᱵᱤᱱ ᱡᱮ ᱟᱞᱟᱝ ᱞᱟᱝ ᱛᱟᱦᱮᱸ ᱫᱟᱲᱮᱭᱟᱜᱼᱟ ᱥᱮ ᱵᱟᱝ ᱱᱚᱝᱠᱟ ᱵᱩᱡ ᱫᱟᱵᱤᱱ ᱛᱚ
ᱦᱮᱸ ᱚᱱᱟ ᱫᱚ ᱮᱠᱫᱚᱢ ᱮᱠᱫᱚᱢ ᱥᱟᱹᱨᱤ ᱠᱟᱛᱷᱟ ᱜᱮ ᱠᱟᱱᱟ ᱚᱱᱟ ᱫᱚ ᱢᱟᱱᱮ ᱟᱹᱞᱤᱧ ᱟᱹᱞᱤᱧ ᱯᱩᱨᱟᱹ ᱢᱟᱱᱮ ᱜᱩᱡᱩᱜ ᱦᱟᱹᱵᱤᱡ ᱞᱤᱧ ᱥᱚᱝᱥᱟᱨᱟ ᱥᱮ ᱚᱱᱟ ᱫᱚ ᱞᱟᱦᱟ ᱨᱮᱜᱮ ᱠᱟᱛᱷᱟ ᱵᱟᱛᱨᱟ ᱫᱚᱨ ᱠᱤ ᱫᱚᱨᱠᱟᱨ ᱠᱟᱱ ᱜᱮᱭᱟ ᱦᱮᱸ ᱥᱮ ᱵᱟᱝ
ᱦᱳᱭ ᱦᱳᱭ ᱦᱳᱭ ᱦᱳᱭ ᱮᱠᱫᱚᱢ ᱮᱠᱫᱚᱢ ᱚᱱᱟ ᱫᱚ ᱠᱟᱛᱷᱟ ᱠᱟᱱ ᱜᱮᱭᱟ ᱯᱩᱨᱟᱹ
ᱦᱮᱸ ᱛᱚ
ᱚᱱᱟᱜᱮ ᱟᱫᱚ ᱜᱟᱞᱢᱟᱨᱟᱣ ᱠᱚ ᱦᱩᱭᱩᱜ ᱠᱟᱱ ᱛᱟᱸᱦᱮᱱ ᱱᱚᱜᱼᱚᱭ ᱱᱩᱱ ᱠᱷᱟᱹᱱᱤᱠ ᱞᱟᱦᱟ ᱨᱮᱠᱚ ᱯᱷᱳᱱ ᱞᱮᱫᱟ ᱟᱵᱤᱱ ᱴᱷᱮᱱ ᱟᱵᱤᱱᱟᱜ ᱯᱷᱳᱱ ᱦᱮᱡ ᱞᱟᱦᱟ ᱨᱮ ᱦᱳᱭ ᱥᱮ ᱡᱮ ᱚᱱᱟ ᱜᱮᱠᱚ ᱜᱟᱞᱢᱟᱨᱟᱜ ᱠᱟᱱ ᱛᱟᱦᱮᱸᱫ ᱡᱮ ᱠᱚᱲᱟ ᱜᱤᱫᱽᱨᱟᱹ ᱪᱮᱫ ᱠᱚᱭ ᱪᱤᱠᱟᱹᱭᱟ ᱵᱟᱭ ᱪᱤᱠᱟᱹᱭᱟ ᱪᱮᱫ ᱠᱚ ᱪᱮᱫ ᱠᱚ ᱢᱮᱱᱟᱜ ᱛᱟᱠᱚᱣᱟ ᱵᱟᱪᱚ ᱛᱟᱠᱚᱣᱟ ᱚᱲᱟᱜ ᱫᱩᱣᱟᱹᱨ ᱚᱠᱟ ᱞᱮᱠᱟ ᱛᱟᱠᱚ ᱥᱮ ᱥᱮ ᱟᱠᱚᱨᱮᱱ ᱚᱲᱟᱜ ᱦᱚᱲ ᱚᱠᱟ ᱞᱮᱠᱟᱱᱟ ᱠᱚ ᱥᱮ ᱟᱠᱚ ᱚᱲᱟᱜ ᱨᱮ ᱚᱠᱚᱭ ᱚᱠᱚᱭ ᱢᱮᱱᱟᱜ ᱠᱚᱣᱟ ᱵᱟᱪᱩᱜ ᱠᱚᱣᱟ ᱟᱫᱚ ᱟᱫᱚ ᱠᱷᱚᱡᱽ ᱠᱷᱚᱵᱚᱨ ᱠᱚ ᱦᱟᱛᱟᱣᱮᱫ ᱛᱟᱦᱮᱸᱫ ᱟᱫᱚ ᱟᱞᱤᱧ ᱦᱚᱞᱤᱧ ᱢᱮᱱᱮᱫ ᱠᱟᱱ ᱛᱟᱦᱮᱸᱫ ᱡᱮ ᱱᱚᱝᱠᱟ ᱱᱚᱝᱠᱟ ᱠᱚᱲᱟ ᱜᱤᱫᱽᱨᱟᱹ ᱫᱚ ᱢᱤᱴᱤᱝ ᱜᱮᱭᱟ ᱮᱵᱟᱨ ᱠᱚᱲᱟ ᱜᱤᱫᱽᱨᱟᱹᱣᱟᱜ ᱪᱟᱥᱵᱟᱥ ᱢᱮᱱᱟᱜ ᱛᱟᱠᱚᱣᱟ ᱚᱲᱟᱜ ᱫᱚᱦᱚ ᱟᱹᱰᱤ ᱠᱮᱴᱮᱡ ᱜᱮᱛᱟ ᱠᱚᱣᱟ ᱦᱳᱭ ᱥᱮ ᱫᱤᱭᱮ ᱢᱟᱹᱭ ᱵᱤᱴᱤ ᱫᱚ ᱟᱹᱰᱤ ᱥᱩᱠ ᱨᱮᱭ ᱛᱮᱸᱦᱮᱱᱟ ᱚᱱᱟ ᱚᱲᱟᱜ ᱨᱮ ᱡᱩᱫᱤ ᱵᱚᱱ ᱮᱢᱮ ᱢᱟ ᱚᱝᱠᱟ ᱢᱤᱫᱴᱟᱝ ᱜᱟᱞᱢᱟᱨᱟᱣ ᱛᱟᱦᱮᱸ ᱠᱟᱱᱟ
ᱮᱠᱫᱚᱢ ᱮᱠᱫᱚᱢ ᱚᱱᱟ ᱫᱚ ᱞᱟᱹᱭ ᱫᱚ ᱢᱟᱱᱮ ᱠᱷᱚᱠᱚᱭ ᱜᱮᱭᱟ ᱠᱚ ᱠᱩᱠᱞᱤ ᱫᱚ ᱟᱨ ᱞᱟᱹᱭ ᱫᱚ ᱞᱟᱹᱭ ᱫᱚ ᱦᱩᱭᱩᱜ ᱜᱮᱭᱟ ᱦᱮᱸ ᱥᱮ ᱵᱟᱝ
ᱦᱳᱭ ᱦᱳᱭ ᱮᱠᱫᱚᱢ ᱚᱱᱟ ᱢᱟ ᱠᱟᱛᱷᱟ ᱠᱟᱱ ᱜᱮᱭᱟ
ᱦᱮᱸ ᱛᱟᱦᱞᱮ ᱠᱟᱛᱷᱟ ᱵᱟᱛᱨᱟ ᱠᱚ ᱡᱚᱛᱚ ᱠᱤᱪᱷᱩ ᱦᱩᱭ ᱞᱮᱱᱠᱷᱟᱱ ᱫᱚᱞᱮ ᱪᱟᱞᱟᱣ ᱜᱚᱫᱚᱜᱼᱟ ᱦᱟᱸᱜ ᱛᱟᱦᱞᱮ ᱞᱚᱜᱚᱱ ᱜᱮ ᱵᱟᱯ ᱵᱟᱯᱞᱟ ᱠᱚᱦᱚᱸ ᱞᱚᱜᱚᱱ ᱜᱮ ᱵᱟᱯᱞᱟ ᱦᱩᱭᱩᱜᱼᱟ ᱵᱟᱠᱷᱟᱱ ᱪᱟᱥᱼᱵᱟᱥ ᱠᱚ ᱨᱟᱠᱟᱵ ᱠᱚᱦᱚᱸ ᱠᱟᱹᱴᱤᱡ ᱢᱩᱥᱠᱤᱞ ᱜᱚᱫᱚᱜ
ᱦᱳᱭᱛᱳ ᱛᱟᱦᱞᱮ ᱱᱤᱛᱚᱜ ᱫᱚ ᱟᱵᱟᱨ ᱪᱮᱫ ᱪᱟᱥᱵᱟᱥ ᱠᱚᱢᱟ ᱤᱭᱟᱹ ᱥᱮᱴᱮᱨᱚᱜ ᱠᱟᱱ ᱛᱚ ᱮᱵᱟᱨ ᱵᱟᱯᱞᱟ ᱛᱟᱞᱟ ᱨᱮᱦᱚᱸ ᱵᱟᱯᱞᱟ ᱠᱚᱫᱚ ᱦᱩᱭᱩᱜ ᱜᱮᱭᱟ ᱟᱵᱮᱱᱟᱜ ᱦᱚᱸ ᱠᱩᱲᱤ ᱜᱤᱫᱽᱨᱟᱹ ᱟᱜ ᱦᱚᱸ ᱚᱝᱠᱟ ᱢᱮᱱᱟᱜ ᱢᱮᱱᱟᱜ ᱟᱵᱟᱨ ᱠᱟᱹᱢᱤ ᱠᱚᱦᱚᱸ ᱛᱚ ᱧᱮᱞ ᱦᱩᱭᱩᱜᱼᱟ ᱵᱟᱝ
ᱦᱮᱸ ᱮᱠᱫᱚᱢ ᱮᱠᱫᱚᱢ ᱟᱨ ᱦᱤᱸᱛᱚᱜ ᱫᱚ ᱢᱟᱱᱮ ᱥᱚᱝᱥᱟᱨ ᱨᱮ ᱠᱩᱲᱤ ᱜᱤᱫᱽᱨᱟᱹ ᱫᱚ ᱟᱨᱠᱤ ᱫᱚᱨᱠᱟᱨ ᱜᱮ ᱥᱮ ᱟᱨ ᱡᱩᱫᱤ ᱠᱩᱲᱤ ᱜᱤᱫᱽᱨᱟᱹ ᱵᱟᱠᱚ ᱛᱟᱸᱦᱮᱱᱟ ᱥᱚᱝᱥᱟᱨ ᱫᱚ ᱢᱟᱱᱮ ᱱᱟᱯᱟᱭ ᱛᱮᱫᱚ ᱵᱟᱝ ᱪᱟᱞᱟᱜᱼᱟ ᱥᱮ
ᱵᱟᱝ ᱫᱚ ᱵᱟᱝ - ᱵᱟᱝ ᱫᱚ ᱵᱟᱝ
ᱦᱳᱭ ᱮᱠᱞᱟ ᱛᱮ ᱪᱮᱫᱽ ᱮᱢ ᱪᱤᱠ ᱴᱷᱤᱠᱟᱹᱭᱟ ᱟᱞᱮ ᱛᱚ ᱢᱟᱛᱨ ᱞᱮ ᱯᱮ ᱦᱚᱲᱟ ᱛᱟᱦᱚᱞᱮ᱾ ᱟᱫᱚ ᱵᱟᱹᱦᱩ ᱟᱹᱜᱩᱞᱤᱧ ᱞᱟᱹᱭᱫᱟ ᱛᱟᱦᱚᱞᱮ ᱮᱠᱞᱟᱛᱮ ᱢᱟᱱᱮ ᱤᱧᱢᱟ ᱤᱭᱩᱛ ᱪᱤᱠᱟᱹᱭᱟᱠᱤᱱ ᱦᱮᱸ ᱥᱮ ᱵᱟᱝ
ᱦᱳᱭᱻ ᱦᱳᱭ ᱮᱠᱫᱚᱢᱻ ᱮᱠᱫᱚᱢ᱾
ᱚᱱᱟᱜᱮ ᱜᱟᱞᱢᱟᱨᱟᱣ ᱠᱚ ᱦᱩᱭᱩᱜ ᱠᱟᱱᱟ ᱡᱮ ᱟᱫᱚ ᱠᱩᱲᱤ ᱜᱤᱫᱽᱨᱟᱹ ᱚᱲᱟᱜ ᱦᱚᱲ ᱛᱟᱨᱢᱟᱱᱮ ᱡᱟᱦᱟᱸᱭ ᱠᱚ ᱢᱮᱱᱟᱜ ᱠᱚᱣᱟ ᱟᱠᱚᱨᱮᱱ ᱥᱩᱨ ᱻᱥᱩᱯᱩᱨ ᱠᱚᱨᱮᱱ ᱡᱟᱦᱟᱸᱭ ᱠᱚ ᱯᱮᱲᱟ ᱯᱩᱨᱦᱟᱹ ᱠᱚ ᱢᱮᱱᱟᱜ ᱠᱚᱣᱟ ᱩᱱᱠᱩ ᱥᱟᱱᱟᱢ ᱜᱮᱠᱚ ᱨᱟᱹᱡᱤ ᱟᱠᱟᱱᱟ᱾ ᱡᱮ ᱠᱚᱲᱟ ᱜᱤᱫᱽᱨᱟᱹ ᱠᱚ ᱠᱩᱥᱤ ᱟᱭᱠᱟᱱᱟ ᱛᱟᱨᱢᱟᱱᱮ ᱟᱵᱤᱱ ᱜᱮ ᱠᱩᱥᱤ ᱠᱟᱜ ᱵᱤᱱᱟ ᱦᱳᱭᱥᱮ ᱡᱮ ᱵᱟᱝᱢᱟ ᱞᱟᱹᱭ ᱫᱟ ᱡᱮ ᱠᱚᱲᱟ ᱜᱤᱫᱽᱨᱟᱹ ᱡᱟᱦᱟᱸ ᱡᱟᱦᱟᱸ ᱛᱤᱱᱟᱹᱜ ᱡᱟᱦᱟᱸ ᱴᱩᱰᱩᱝ ᱟᱹᱞᱤᱧ ᱞᱤᱧ ᱵᱟᱰᱟᱭᱟ ᱟᱵᱤᱱᱟᱜ ᱵᱮᱯᱟᱨ ᱚᱱᱟ ᱜᱮᱞᱤᱧ ᱞᱟᱹᱭ ᱠᱟᱫᱟ ᱡᱮ ᱱᱚᱝᱠᱟ ᱱᱚᱝᱠᱟ ᱠᱚᱲᱟ ᱜᱤᱫᱽᱨᱟᱹ ᱱᱚᱝᱠᱟ ᱱᱚᱝᱠᱟᱭ ᱜᱮᱭᱟᱭ ᱦᱟᱱᱠᱟᱭ ᱜᱮᱭᱟᱭ ᱪᱟᱥ ᱵᱟᱥ ᱢᱮᱱᱟᱜ ᱛᱟᱠᱚᱣᱟ ᱛᱟᱨᱯᱚᱨ ᱚᱲᱟᱜ ᱠᱦᱚᱸ ᱠᱮᱴᱮᱡ ᱵᱟᱲᱟ ᱜᱮᱛᱟᱟ ᱠᱚᱣᱟ ᱠᱚᱲᱟᱟᱭ ᱜᱤᱫᱨᱦᱚᱸ ᱧᱩ ᱦᱟᱺᱰᱤ ᱠᱚᱫᱚ ᱵᱟᱭ ᱧᱩ ᱵᱟᱲᱟᱭᱟ ᱥᱮ ᱮᱴᱟᱜ ᱱᱮᱥᱟ ᱠᱚᱫᱚ ᱵᱟᱝ᱾ ᱭᱟᱜ ᱥᱮ ᱵᱮ ᱵᱟᱨᱤᱥ ᱥᱟᱱᱤᱠ ᱠᱚ ᱦᱚᱸᱦᱚᱭ ᱥᱮ᱾ ᱢᱤᱫᱴᱟᱝ ᱜᱟᱞᱢᱟᱨᱟᱣ ᱛᱟ ᱜᱟᱞᱢᱟᱨᱟᱣ ᱦᱩᱭ ᱞᱮᱱ ᱜᱮᱭᱟ ᱩᱱᱠᱩ ᱥᱟᱞᱟᱜ ᱫᱚ ᱟᱫᱚ ᱩᱱᱠᱩ ᱠᱚ ᱛᱟᱨᱢᱚᱱᱮ ᱠᱚ ᱠᱩᱥᱤ ᱠᱟᱱᱟ ᱛᱟᱦᱚᱞᱮ᱾ ᱢᱚᱭ ᱵᱩᱴᱤ ᱚᱸᱰᱮ ᱜᱮᱵᱚᱱ ᱮᱢᱮᱭᱟ ᱢᱤᱫᱴᱟᱝ
ᱱᱚᱣᱟ ᱫᱚ ᱮᱠᱫᱚᱢ ᱟᱨ ᱱᱮᱛᱟᱨ ᱫᱚ ᱱᱮᱛᱟᱨ ᱜᱤᱫᱽᱨᱟᱹ ᱠᱚᱣᱟᱜ ᱡᱟ ᱧᱮᱞᱚᱜ ᱠᱟᱱᱟ ᱫᱚᱢᱮ ᱯᱟᱩᱨᱟ ᱦᱟᱺᱰᱤ ᱠᱚ ᱧᱩ ᱭᱮᱫᱟ ᱥᱮ ᱱᱮᱛᱟᱨ ᱡᱩᱜᱽ ᱨᱮᱫᱚ ᱢᱟᱱᱮ ᱵᱷᱟᱹᱜᱤ ᱜᱤᱫᱽᱨᱟᱹ ᱠᱚᱫᱚ ᱵᱟᱢ ᱧᱟᱢ ᱠᱚᱣᱟ ᱱᱮᱥᱟᱯᱟᱱᱤ ᱠᱚ ᱡᱟ ᱠᱚ ᱫᱚᱦᱚᱭᱮᱫᱟ ᱱᱮᱛᱟᱨ
ᱦᱳᱭ -ᱦᱳᱭ ᱮᱠᱫᱚᱢ ᱚᱱᱟ ᱢᱟ ᱠᱟᱛᱷᱟ ᱠᱟᱱ ᱜᱮᱭᱟ ᱵᱟᱝ ᱟᱫᱚ ᱟᱵᱤᱱ ᱦᱚᱸᱠᱚ ᱧᱮᱞ ᱡᱚᱢ ᱧᱩ ᱦᱤᱞᱳᱜ ᱥᱮᱱ ᱦᱤᱡᱩᱜ ᱟᱵᱤᱱ ᱛᱚ ᱮᱟᱨ ᱟᱵᱤᱱ ᱦᱚᱸ ᱠᱚ ᱧᱮᱞ ᱵᱮᱱᱟ ᱥᱟᱢᱟᱝ - ᱥᱟᱢᱟᱝ ᱥᱟᱜᱤᱧ ᱡᱟᱜᱮ ᱜᱟᱞᱢᱟᱨᱟᱣ ᱯᱮ ᱛᱚᱠᱷᱚᱱ ᱜᱮ ᱟᱫᱚ ᱥᱟᱢᱟᱝ ᱥᱟᱜᱤᱧ ᱜᱟᱞᱢᱟᱣ ᱟᱞᱤᱧ ᱛᱮᱜᱮ ᱞᱤᱧ ᱢᱚᱱᱮᱭᱟ ᱡᱮ ᱵᱚᱜᱤ ᱜᱮᱭᱟ ᱚᱱᱟ ᱫᱚ ᱟᱹᱰᱤ ᱱᱟᱯᱟᱭᱚᱜᱼᱟ ᱦᱳᱭ ᱥᱮ᱾
ᱦᱮᱸ ᱮᱠᱫᱚᱢ ᱮᱠᱫᱚᱢ ᱟᱨ ᱱᱚᱣᱟ ᱠᱚᱫᱚ ᱢᱟᱱᱮ ᱫᱚᱨᱠᱟᱨ ᱜᱮᱭᱟ ᱢᱟᱱᱮ ᱡᱚᱛᱚ ᱜᱮ ᱥᱟᱹᱨᱤ ᱠᱟᱛᱦᱟ ᱟᱨ ᱱᱮᱥᱟᱯᱟᱱᱤ ᱠᱟᱛᱮᱜ ᱜᱮ ᱪᱮᱫ ᱦᱩᱭᱩᱜᱼᱟ ᱦᱮᱸ ᱥᱮ ᱵᱟᱝ ᱵᱮᱠᱟᱨ ᱯᱷᱟᱞᱛᱩ ᱥᱚᱝᱥᱟᱨ ᱨᱮ ᱚᱥᱟᱱᱛᱤ ᱜᱮ ᱦᱩᱭᱩᱜᱼᱟ
ᱟᱫᱚ ᱦᱮᱸ ᱦᱮᱸ ᱚᱱᱟ ᱢᱟ ᱠᱟᱛᱷᱟ ᱠᱟᱱ ᱜᱮᱭᱟ
ᱟᱞᱤᱧ ᱦᱚᱸ ᱞᱤᱧ ᱧᱮᱞ ᱠᱟᱫᱟ ᱛᱟᱨᱢᱟᱱᱮ ᱮᱴᱟᱜ ᱡᱮᱢᱚᱱ ᱠᱚᱲᱟ ᱠᱚ ᱢᱮᱱᱟᱜ ᱠᱚᱣᱟ ᱟᱞᱮ ᱟᱛᱳ ᱠᱚᱨᱮ ᱩᱱᱠᱩ ᱦᱚᱸ ᱵᱟᱹᱦᱩ ᱫᱚᱠᱚ ᱵᱟᱹᱦᱩ ᱡᱚᱱᱚᱜ ᱟᱠᱟᱱᱟ ᱮᱵᱟᱨ ᱩᱱᱠᱩ ᱢᱟ ᱫᱚᱢᱮ ᱠᱚ ᱠᱚ ᱧᱩ ᱵᱟᱲᱟᱭᱟ ᱦᱟᱺᱰᱤ ᱧᱩ ᱦᱟᱺᱰᱤ ᱯᱟᱹᱣᱨᱟ ᱨᱮ ᱢᱟ ᱥᱮᱛᱟᱜ ᱟᱭᱩᱜᱽ ᱠᱚ ᱧᱩ ᱵᱟᱲᱟᱭᱟ ᱩᱱᱠᱩ ᱯᱩᱣᱨᱟᱹ ᱦᱟᱺᱰᱤ ᱧᱩ ᱯᱳᱨᱮ ᱦᱮᱡ ᱠᱟᱛᱮᱮᱫ ᱚᱲᱟᱜ ᱨᱮᱠᱚ ᱠᱷᱟᱯᱲᱤᱭᱟ ᱟᱠᱚ ᱨᱮᱱ ᱵᱟᱦᱩ ᱥᱟᱞᱟᱜᱼᱟ᱾ ᱚᱠᱚᱟᱨᱮᱱ ᱜᱚ ᱵᱟᱻᱵᱟ ᱥᱟᱞᱟᱜ ᱵᱩᱡᱽ ᱫᱟᱵᱤᱱ ᱛᱚ
ᱦᱮᱸ ᱟᱨ ᱚᱱᱠᱟ ᱠᱷᱟᱹᱯᱟᱹᱨᱤ ᱞᱮᱱᱠᱷᱟᱱ ᱜᱮᱛᱚ ᱢᱟᱱᱮ ᱠᱷᱟᱨᱟᱯ ᱵᱩᱡᱷᱟᱹᱜ ᱟ ᱥᱮ ᱟᱨ ᱠᱷᱟᱹᱯᱟᱹᱨᱤ ᱠᱟᱛᱮᱫ ᱫᱚ ᱥᱚᱝᱥᱟᱨ ᱠᱚᱫᱚ ᱵᱟᱝ ᱴᱤᱠᱟᱹᱜᱼᱟ ᱥᱮ
ᱦᱟᱸ -ᱦᱟᱸ ᱚᱱᱟ ᱦᱚᱸᱠᱟᱛᱷᱟ ᱠᱟᱱ ᱜᱮᱭᱟ᱾
ᱚ
ᱟᱫᱚ ᱜᱚᱢᱠᱮ ᱛᱤ ᱨᱮ ᱵᱤᱱ ᱡᱚᱢ ᱵᱟᱲᱟᱭᱮᱫᱟ ᱟᱫᱚ᱾
ᱦᱚᱸᱜᱼᱚᱭ ᱫᱟᱠᱟ ᱠᱚ ᱦᱚᱸᱜᱼᱚᱭ ᱤᱥᱤᱱ ᱜᱚᱫ ᱮᱱ ᱛᱟᱹᱟᱞᱤᱧᱜᱼᱟ ᱟᱹᱞ ᱫᱟᱲᱮ ᱟᱨ ᱩᱛᱩ ᱠᱚᱞᱤᱧ ᱪᱚᱸᱫᱟᱭᱟ ᱛᱮᱦᱤᱱ ᱫᱚ ᱠᱟᱹᱴᱤᱡ ᱡᱤᱞ ᱟᱹᱜᱩ ᱦᱩᱭ ᱠᱟᱱᱟ ᱚᱱᱟ ᱠᱚᱜᱮ ᱠᱟᱹᱴᱤᱡ ᱞᱤᱧ ᱩᱛᱩ ᱵᱟᱲᱟ ᱠᱟᱛᱮᱫ ᱡᱚᱢ ᱵᱟᱲᱟᱭ ᱦᱩᱭᱩᱜᱼᱟ
ᱦᱳᱭ ᱟᱹᱥᱟ ᱟᱹᱞᱤᱧ ᱡᱮ ᱟᱵᱤᱱᱟᱜ ᱵᱟᱯᱞᱟ ᱟᱹᱰᱤ ᱞᱚᱜᱚᱱ ᱴᱷᱤᱠ ᱻᱴᱷᱟᱠ ᱦᱩᱭᱩᱜ ᱢᱟ ᱡᱟᱛᱮ ᱢᱤᱫᱴᱟᱝ ᱨᱟᱥᱠᱟᱹ ᱨᱚᱢᱚᱡ ᱢᱤᱫᱴᱟᱝ ᱦᱳᱭᱥᱮ
ᱦᱮᱸ ᱮᱠᱫᱚᱢ- ᱮᱠᱫᱚᱢ ᱟᱫᱚ ᱫᱚᱨᱠᱟᱨ ᱨᱮ ᱜᱮ
ᱦᱳᱭ ᱟᱵᱤᱱ ᱦᱚᱸᱛᱚ ᱟᱵᱮᱱ ᱟᱯᱚ ᱟ ᱯᱮᱲᱟ ᱚᱲᱟᱜᱮ ᱟᱵᱤᱱ ᱨᱮᱱ ᱜᱚ ᱵᱟ-ᱵᱟ ᱛᱟᱠᱚ ᱠᱤᱱ ᱦᱮᱜ ᱠᱟᱱᱟ ᱟᱹᱵᱤᱱ ᱯᱮ ᱦᱚᱲ ᱯᱮ ᱮᱵᱟᱨ ᱛᱚ ᱟᱵᱤᱱ ᱟᱜ ᱢᱤᱫᱴᱟᱝ ᱵᱟᱹᱦᱩ ᱞᱟᱹᱠᱛᱤ ᱠᱟᱱᱟᱭ ᱥᱚᱝᱥᱟᱨ ᱠᱚ ᱥᱟᱢᱵᱞᱟᱟᱭ ᱮᱵᱟᱨ ᱟᱵᱤᱱ ᱱᱚᱱᱛᱮ ᱠᱟᱹᱢᱤ ᱵᱤᱱ ᱧᱮᱞᱟ ᱥᱮ ᱥᱚᱝᱥᱟᱨ ᱵᱤᱱ ᱥᱟᱢᱵᱞᱟ ᱚᱱᱟ ᱢᱤᱫ ᱪᱟ ᱪᱟᱯ ᱨᱮᱱᱟᱜ ᱢᱤᱫᱴᱟᱝ ᱵᱮᱯᱟᱨ ᱠᱟᱱᱟ ᱦᱳᱭᱥᱮ
ᱦᱮᱸ ᱮᱠᱫᱚᱢ ᱚᱱᱟ ᱦᱚᱛᱮᱫ ᱨᱮᱜᱮᱞᱤᱧ ᱞᱟᱹᱭ ᱮᱟ ᱞᱚᱜᱚᱱ- ᱞᱚᱜᱚᱱ ᱜᱮᱞᱤ ᱧᱜ ᱵᱟᱯᱞᱟᱼᱟ ᱦᱳ ᱛᱚ ᱛᱟᱦᱮ ᱞᱚᱜᱚᱱ ᱜᱮᱞᱮ ᱪᱟᱞᱟᱜᱼᱟ ᱠᱟᱛᱷᱟ ᱨᱮᱰᱤᱭ ᱠᱟᱫᱟ ᱛᱟᱦᱚᱞᱮ ᱟᱫᱚ ᱪᱟᱯ ᱵᱟᱹᱱᱩᱜ-ᱟ ᱪᱟᱞᱟᱣ ᱞᱮᱱᱠᱷᱟᱱ ᱜᱮ ᱟᱫᱚ ᱠᱟᱛᱷᱟ ᱵᱟᱛᱨᱟ ᱧᱮᱞ ᱧᱮᱯ ᱮᱞ ᱠᱚ ᱦᱩᱭ ᱞᱮᱱ ᱠᱷᱟᱱ ᱜᱮ ᱵᱟᱯᱞᱟ ᱫᱚ ᱟᱫᱚ ᱜᱚᱴᱟ ᱜᱚᱫᱷ ᱦᱩᱭᱩᱜᱼᱟ ᱾
ᱦᱳᱭ ᱦᱳᱭ ᱚᱱᱟᱢᱟ ᱠᱟᱛᱷᱟ ᱠᱟᱱ ᱜᱮᱭᱟ ᱾ ᱛᱟᱦᱚᱞᱮ ᱜᱚᱝᱠᱮ ᱱᱚᱣᱟ ᱠᱟᱛᱷᱟ ᱜᱮ ᱛᱟᱦᱮᱸᱭᱮᱱᱟ ᱦᱳᱭᱥᱮ ᱟᱞᱮ
ᱛᱟᱦᱚᱞᱮ ᱩᱱᱫᱤᱧ ᱠᱷᱚᱵᱚᱨ ᱟᱵᱤᱱᱟ ᱦᱟᱸᱜ
ᱦᱳᱭ ᱦᱳᱭ ᱢᱟ ᱢᱟ ᱛᱟᱦᱞᱮ ᱟᱞᱟᱝ ᱚᱠᱛᱚ ᱦᱟ ᱪᱟᱵᱟᱭᱮᱱ ᱛᱟᱞᱟᱝ-ᱟ, ᱵᱩᱡ ᱫᱮᱵᱮᱱ ᱾ ᱦᱳᱭ ᱦᱳᱭ